ᱩᱸᱜ ᱟᱡᱚᱢ ᱠᱟᱱᱟ᱾ ᱛᱚ ᱟᱣᱟᱡ ᱠᱚ ᱴᱷᱤᱠ ᱜᱮ ᱛᱚ ᱟᱲᱟᱝ ᱠᱚ?
ᱦᱳᱭ ᱴᱷᱤᱠ ᱜᱮ ᱟᱸᱡᱚᱢᱚᱜ ᱠᱟᱱᱟ ᱟᱲᱟᱝ ᱠᱚᱫᱚ ᱟᱫᱚ ᱥᱚᱢᱚᱭ ᱨᱮ ᱱᱟᱦᱟᱸᱜ ᱩᱝᱠᱩ ᱪᱤᱞᱤ ᱛᱤᱡᱩ ᱠᱚᱠᱚ ᱨᱟᱜ ᱵᱟᱲᱟᱭᱫᱟ ᱩᱱᱠᱩᱣᱟᱜ ᱟᱸᱡᱚᱢᱚᱜ ᱠᱟᱱᱟ᱾
ᱦᱮᱸ ᱦᱮᱸ ᱦᱮᱸ ᱚᱱᱛᱮ ᱱᱚᱛ ᱠᱟᱹᱴᱤᱡ ᱜᱟᱱ
ᱡᱟᱠ ᱟᱫᱚ ᱪᱮᱜ ᱡᱤᱵ ᱡᱚᱱᱛᱩ ᱡᱟᱠ ᱛᱟᱦᱮᱸᱱ ᱜᱮᱭᱟ ᱠᱚ ᱱᱤᱛᱚᱜ ᱦᱟᱸᱜ ᱡᱚᱛᱚ ᱩᱱᱠᱩ ᱟᱣᱟᱡ ᱢᱤᱫ ᱵᱟᱨ ᱟᱸᱡᱚᱢᱚᱜ ᱜᱮᱭᱟ᱾ ᱟᱫᱚ ᱦᱟᱸᱜ ᱚᱱᱟᱜᱮ ᱠᱟᱹᱴᱤᱡ ᱜᱟᱱ ᱤᱭᱟᱹ ᱠᱟᱛᱮᱜ ᱠᱟᱹᱴᱤᱡ ᱚᱱᱟ ᱢᱤᱫ ᱵᱟᱨ ᱡᱟᱠ ᱞᱟᱝ ᱨᱚᱯᱚᱲ ᱢᱟ ᱦᱮᱸᱥᱮ᱾
ᱟᱪᱪᱷᱟ ᱟᱪᱪᱷᱟ, ᱛᱟᱦᱚᱞᱮ ᱫᱟᱠᱟ ᱠᱚᱫᱚ ᱯᱮ ᱡᱚᱢ ᱵᱟᱲᱟ ᱠᱮᱫᱟ?
ᱦᱮᱸ ᱫᱟᱠᱟ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟ᱾ ᱟᱨ ᱟᱯᱮᱱ ᱫᱚ ᱡᱚᱢ ᱵᱟᱲᱟ ᱦᱩᱭᱱᱟᱥ ᱟᱯᱮ ᱠᱚᱫᱚ?
ᱦᱮᱸ ᱟᱞᱮ ᱦᱚᱸ ᱥᱟᱱᱟᱢ ᱠᱚᱜᱮᱞᱮ ᱡᱚᱢ ᱵᱟᱲᱟ ᱠᱮᱫᱟ ᱫᱟᱠᱟ ᱠᱚᱫᱚ᱾ ᱟᱫᱚ ᱜᱚᱝᱠᱮ ᱛᱮᱦᱤᱧ ᱫᱚ ᱛᱟᱦᱞᱮ ᱟᱯᱮᱥᱮᱫ ᱫᱟᱜ ᱞᱮᱫᱟᱭ ᱥᱮ ᱵᱟᱝ?
ᱛᱮᱦᱮᱧ ᱫᱚ ᱟᱞᱮ ᱫᱚ ᱫᱟᱜ ᱞᱮᱫ ᱛᱟᱦᱮᱸᱜᱮᱭᱟ ᱥᱮᱛᱟᱜ᱾ ᱯᱚᱨ ᱠᱷᱚᱱ ᱜᱮ ᱫᱟᱜ ᱫᱚ ᱛᱮᱦᱤᱧ ᱫᱚ ᱱᱤᱛ ᱦᱟᱹᱵᱤᱡ ᱫᱟᱜ ᱞᱮᱫᱟ ᱱᱤᱛ ᱫᱚ ᱦᱟᱸᱜ ᱮ ᱛᱷᱤᱨ ᱠᱟᱹᱜᱼᱟ᱾ ᱦᱩᱸ᱾
ᱟᱪᱪᱷᱟ᱾ ᱟᱫᱚ ᱛᱟᱦᱚᱞᱮ ᱜᱚᱢᱠᱮ ᱚᱠᱟ ᱞᱮᱠᱟ ᱟᱯᱮ ᱥᱮᱫ ᱫᱚ ᱦᱩᱲᱩ ᱠᱚᱫᱚ ᱟᱯᱷᱚᱨ ᱵᱟᱲᱟ ᱠᱮᱫᱟ ᱯᱮ?
ᱫᱚᱞᱮ ᱟᱯᱷᱚᱨ ᱵᱟᱲᱟ ᱠᱟᱫᱟ ᱟᱯᱷᱚᱨ ᱵᱟᱲᱟ ᱥᱮᱱᱚᱜ ᱠᱟᱱᱟ ᱵᱟᱹᱫ ᱠᱚᱨᱮ ᱱᱟᱝ ᱟᱨ ᱚᱢᱚᱱᱚᱜ ᱠᱟᱱᱟ ᱚᱱᱟ ᱠᱚᱫᱚ ᱦᱟᱸᱜ ᱦᱟᱨᱟᱜ ᱠᱟᱱᱟ, ᱱᱤᱛ ᱦᱟᱹᱵᱤᱡ ᱛᱮ ᱟᱹᱣᱨᱤᱞ ᱞᱮ ᱨᱚᱦᱚᱭᱟ ᱦᱟᱸᱜ᱾ ᱦᱮᱸ ᱨᱚᱦᱚᱭ ᱞᱮᱠᱟ ᱫᱚ ᱱᱤᱛᱚᱜ ᱢᱤᱫ ᱥᱚᱯᱛ ᱜᱟᱱ ᱞᱟᱜᱟᱜ-ᱟ ᱫᱟᱜ ᱤᱫᱤ ᱞᱮᱠᱟ ᱮ᱾
ᱟᱪᱪᱷᱟ ᱛᱟᱦᱚᱞᱮ ᱛᱚᱞᱟ ᱠᱚᱫᱚ ᱢᱟᱨᱟᱝ ᱠᱟᱱ ᱜᱮᱭᱟ ᱵᱟᱝ?
ᱦᱮᱸ ᱤᱱᱠᱟ ᱟᱨᱠᱤ ᱢᱚᱴᱟᱼᱢᱩᱴᱤ ᱟᱨ ᱪᱮᱫ ᱾
ᱟᱪᱪᱷᱟ᱾
ᱚᱱᱛᱮ ᱫᱚ ᱪᱮᱫ ᱞᱮᱠᱟ ᱜᱚᱝᱠᱮ? ᱦᱩᱲᱩ ᱠᱚᱯᱮ ᱪᱷᱟᱯᱚᱞ ᱠᱚᱫᱚ ᱥᱟᱹᱛ ᱠᱟᱫᱟ ᱯᱮ ᱥᱮ?
ᱦᱮᱸ ᱜᱚᱝᱠᱮ ᱞᱟᱦᱟ ᱧᱚᱜ ᱮ ᱫᱟᱜ ᱞᱮᱫᱟ, ᱟᱫᱚ ᱚᱱᱟ ᱫᱟᱜ ᱨᱮᱜᱮ ᱱᱟᱦᱟᱜ ᱟᱫᱚ ᱦᱩᱲᱩ ᱠᱚᱫᱚᱞᱮ ᱟ ᱵᱟᱲᱟᱣ ᱠᱟᱫᱟ᱾ ᱟᱫᱚ ᱱᱤᱭᱟᱹ ᱫᱷᱟᱣ ᱱᱟᱦᱟᱜ ᱢᱟᱲᱟᱝ ᱧᱚᱜ ᱫᱟᱜ ᱞᱮᱠᱷᱟᱡ ᱫᱚ ᱦᱩᱲᱩ ᱠᱚ ᱱᱟᱜ᱾ ᱨᱚᱦᱚᱭ ᱞᱮᱠᱟ ᱫᱚ ᱦᱩᱭᱩᱜ-ᱟ, ᱠᱷᱮᱛ ᱠᱷᱚᱱᱟᱜ ᱟᱫᱚ
ᱦᱩᱸ ᱦᱩᱸ ᱦᱩᱸ ᱥᱤ ᱵᱲᱟ ᱥᱮᱱᱚᱜ ᱠᱟᱱᱟ, ᱥᱤ ᱵᱟᱲᱟ ᱦᱩᱭᱩᱜ ᱠᱟᱱᱟ ᱵᱟᱝ?
ᱦᱚᱭ ᱦᱳᱭ᱾
ᱛᱟᱦᱞᱮ ᱱᱤᱛ ᱫᱚ ᱟᱯᱮᱫᱚ ᱚᱱᱛᱮ ᱫᱚ ᱪᱮᱫ ᱞᱮᱠᱟ ᱴᱮᱠᱴᱟᱨ ᱠᱚ ᱛᱮᱜᱮ ᱯᱮ ᱥᱤ ᱵᱟᱲᱟᱭᱮᱫ-ᱟ? ᱥᱮ ᱰᱟᱭᱨᱤ ᱱᱟᱦᱮᱞ ᱠᱚᱛᱮ ᱟᱨ ᱪᱮᱫ ᱱᱤᱛᱚᱜᱟᱜ ᱚᱠᱛᱚ ᱚᱱᱛᱮᱱᱟᱜ ᱪᱮᱫ ᱞᱮᱠᱟ? ᱮᱴᱟᱜᱟᱜ?
ᱦᱳᱭ, ᱟᱫᱚ ᱜᱚᱝᱠᱮ ᱟᱞᱮ ᱥᱮᱫ ᱫᱚ ᱱᱟᱦᱟᱜ ᱱᱮᱛᱟᱨ ᱫᱚ ᱰᱟᱹᱝᱜᱨᱤ ᱱᱟᱦᱮᱞ ᱠᱚᱫᱚ ᱱᱟᱦᱟᱜ ᱵᱟᱹᱭ ᱵᱟᱹᱭ ᱛᱮ ᱵᱟᱝ ᱧᱮᱞᱚᱜ ᱠᱟᱱᱟ᱾ ᱟᱫ ᱪᱟᱞᱟᱜ ᱠᱟᱱᱟ ᱱᱟᱜ, ᱛᱚ ᱴᱮᱠᱴᱟᱨ ᱜᱟᱹᱰᱤ ᱛᱮᱜᱮ ᱱᱟᱜ ᱠᱚ ᱥᱤᱭᱩᱜ ᱵᱟᱲᱟᱭᱮᱫᱟ᱾ ᱟᱫᱚ ᱜᱚᱝᱠᱮ ᱟᱯᱮ ᱥᱮᱡ ᱫᱚ ᱛᱟᱦᱞᱮ ᱚᱠᱟᱞ ᱞᱮᱠᱟ?
ᱟᱞᱮ ᱥᱮᱱ ᱦᱚᱸ ᱜᱚᱝᱠᱮ ᱚᱱᱠᱟᱜᱮ ᱰᱟᱭᱨᱤ ᱠᱚᱫᱚ ᱢᱮᱱᱟᱜ ᱠᱚᱜᱮᱭᱟ ᱡᱚᱛᱚ ᱠᱚᱨᱮᱱ ᱜᱮ᱾ ᱛᱚᱵᱮ ᱟᱱᱟ ᱴᱮᱠᱴᱟᱨ ᱠᱚ ᱥᱮᱱ ᱞᱮᱱᱠᱷᱟᱱ ᱡᱟᱦᱟᱸ ᱜᱮ ᱦᱟᱸᱜ ᱴᱮᱠᱴᱟᱨ ᱤᱫᱤ ᱠᱮᱫ ᱠᱷᱟᱱ ᱫᱚ ᱟᱫᱚ ᱚᱱᱟ ᱥᱚᱢᱚᱭ ᱜᱮ ᱦᱟᱸᱜ ᱦᱚᱲ ᱠᱚ ᱵᱩᱡᱽ ᱡᱟᱣᱨᱟ ᱞᱮᱠᱷᱟᱡ ᱫᱚ ᱞᱟᱹᱭᱟᱠᱚᱟ ᱪᱤᱠᱟᱹᱜ ᱯᱷᱤᱨ? ᱟᱵᱚ ᱥᱤ ᱠᱟᱜ ᱜᱮ, ᱚᱝᱠᱟ ᱠᱟᱛᱮᱫ ᱴᱮᱠᱴᱟᱨ ᱠᱚᱜᱮ ᱠᱚ ᱞᱟᱦᱟᱭᱮᱜ-ᱟ᱾ ᱠᱟᱹᱴᱤᱡ ᱠᱚ ᱦᱩᱸ᱾
ᱟᱫᱚ ᱜᱚᱝᱠᱮ ᱟᱯᱮ ᱫᱚ ᱛᱟᱦᱞᱮ ᱵᱚᱪᱷᱚᱨ ᱨᱮ ᱱᱟᱦᱟᱜ ᱛᱤᱱᱟᱹᱜ ᱫᱷᱟᱣ ᱦᱩᱲᱩ ᱠᱚᱫᱚ ᱯᱮ ᱨᱚᱦᱚᱭ ᱫᱟ?
ᱟᱞᱮ ᱫᱚ ᱢᱤᱫ ᱫᱷᱟᱣ ᱞᱮ ᱨᱚᱦᱚᱭᱟ ᱛᱚᱵᱮ ᱚᱱᱮ ᱡᱟᱦᱟᱸᱭ ᱠᱚᱣᱟᱜ ᱢᱟᱱᱮ ᱚᱱᱠᱟᱱ ᱟᱣᱛᱟ ᱚᱱᱠᱟᱱ ᱥᱩᱵᱤᱫᱟ ᱢᱮᱱᱟᱜ᱾ ᱛᱟᱠᱚ ᱠᱟᱜ ᱤᱧ ᱜᱟᱰᱟ ᱜᱤ᱾ ᱥᱮ ᱰᱮᱢ ᱞᱟᱛᱟᱨ ᱨᱮᱱ ᱦᱚᱲ ᱠᱚ ᱩᱱᱠᱩ ᱠᱚᱫᱚ ᱵᱟᱨ ᱫᱷᱟᱣ ᱠᱚ ᱨᱚᱦᱚᱭᱟ ᱟᱞᱮ ᱫᱚ ᱦᱟᱸᱜ ᱢᱤᱫ ᱫᱷᱟᱣ ᱜᱮ᱾ ᱦᱩᱸ᱾
ᱵᱚᱞᱮ ᱫᱟᱜ ᱠᱚᱨᱮᱱᱟᱜ ᱫᱚ ᱟᱱᱟᱴ ᱵᱟᱹᱱᱩᱜ-ᱟ ᱥᱮ ᱪᱮᱫ?
ᱫᱟᱜ ᱠᱚᱨᱮᱱᱟᱜ ᱟᱱᱟᱴ ᱫᱚ ᱵᱟᱹᱱᱩᱜ-ᱟ, ᱥᱮᱞ ᱠᱚ ᱫᱚ ᱢᱮᱱᱟᱜ ᱜᱮᱭᱟ ᱡᱮᱦᱮᱛᱩ ᱢᱤᱫᱴᱤᱡ ᱢᱤᱫ ᱫᱷᱟᱣ ᱜᱮᱞᱮ ᱪᱟᱥᱟᱥᱮ ᱵᱟᱨ ᱫᱷᱟᱣ ᱫᱚ ᱵᱟᱞᱮ ᱫᱟᱲᱮᱭᱟᱜ-ᱟ᱾
ᱦᱟᱸ ᱦᱟᱸ᱾
ᱚᱱᱛᱮ ᱫᱚ ᱚᱠᱟ ᱞᱮᱠᱟ ᱜᱚᱝᱠᱮ ᱟᱯᱮ ᱥᱮᱱ? ᱟᱯᱮ ᱥᱮᱱ ᱫᱚ ᱫᱚᱢᱮ ᱠᱚ ᱱᱟᱞᱟ ᱜᱟᱰᱟ ᱠᱚᱫᱚ ᱢᱮᱱᱟᱜ ᱟᱥᱮ ᱫᱚᱨᱭᱟ ᱠᱚᱫᱚ?
ᱵᱟᱝ ᱚᱱᱠᱟᱱᱟᱜ ᱫᱚ ᱱᱟᱦᱟᱜ ᱵᱟᱹᱱᱩᱜ ᱠᱟᱫᱟ᱾ ᱟᱫᱚ ᱟᱞᱮ ᱫᱚ ᱥᱮᱨᱢᱟ ᱫᱟᱜ ᱵᱷᱚᱨᱥᱟ ᱜᱮ ᱦᱩᱲᱩ ᱠᱚᱫᱚ ᱞᱮ ᱨᱚᱦᱚᱭ ᱮᱫᱟ ᱱᱮᱛᱟᱨ ᱫᱚ᱾ ᱦᱮᱸ ᱦᱮᱸ ᱚᱱᱠᱟᱱ ᱢᱤᱱᱤ ᱥᱮ ᱥᱮᱱᱚ ᱠᱚᱫᱚ ᱵᱟᱹᱱᱩᱜ-ᱟ ᱱᱟᱦᱟᱜ᱾
ᱦᱮᱸ ᱦᱮᱸ᱾
ᱟᱫᱚ ᱜᱚᱝᱠᱮ ᱛᱟᱦᱞᱮ ᱟᱯ ᱥᱮᱫ ᱛᱚ, ᱱᱚᱜ-ᱚ ᱱᱚᱣᱟ ᱦᱩᱲᱩ ᱠᱚ ᱵᱮᱜᱚᱨ ᱟᱨ ᱪᱮᱫ ᱠᱚᱯᱮ ᱪᱟᱥ ᱵᱟᱲᱟᱭ ᱜᱮᱭᱟ?
ᱦᱩᱸ ᱚᱱᱟ ᱵᱮᱜᱚᱨ ᱫᱚ ᱚᱱᱮ ᱛᱚ ᱵᱮᱸᱜᱟᱲ ᱵᱷᱤᱱᱰᱤ ᱮᱹᱭ ᱟᱨ ᱪᱮᱫ᱾ ᱱᱚᱣᱟ ᱠᱚ ᱡᱟᱠ ᱥᱚᱵᱡᱤ ᱠᱚ ᱠᱚ ᱚᱱᱟ ᱠᱚ ᱟᱹᱜᱩ ᱠᱮᱫ ᱠᱟᱹᱴᱤᱡ ᱪᱟᱥ ᱵᱟᱲᱟᱭᱟᱞᱮ᱾ ᱱᱮᱛᱟᱨ ᱡᱚᱸᱰᱨᱟ ᱠᱚ ᱦᱟᱸᱜ ᱮᱨ ᱵᱟᱲᱟ ᱠᱟᱛᱮᱜ ᱯᱩ ᱠᱟᱫᱟ ᱦᱩᱸ᱾
ᱟᱪᱪᱷᱟ᱾
ᱢᱟᱨᱤᱪ ᱠᱚᱦᱚᱸ ᱞᱮ ᱪᱟᱥ ᱵᱟᱲᱟᱭᱟ ᱚᱱᱠᱟᱞᱮᱠᱟ᱾
ᱱᱚᱣᱟ ᱡᱚᱸᱰᱨᱟ ᱫᱚᱠᱚ ᱮᱨᱟ ᱥᱮ ᱠᱚ ᱨᱚᱦᱚᱭᱟ ᱟᱯᱮ ᱥᱮᱡ ᱫᱚ?
ᱟᱞᱮ ᱥᱮᱱ ᱫᱚ ᱮᱨ ᱮᱨ ᱠᱟᱛᱮᱜ ᱦᱚᱸᱞᱮ ᱤᱭᱟᱹ ᱵᱟᱲᱟᱭᱟᱠᱚ ᱦᱮᱸ᱾ ᱟᱨ ᱢᱤᱫᱵᱟᱨ ᱫᱚ ᱨᱚᱦᱚᱭ ᱟᱠᱟᱨ ᱛᱮ ᱦᱳᱭᱛᱚ ᱠᱩᱰᱤ ᱛᱮ ᱦᱩᱰᱤᱧ ᱠᱩᱰᱤ ᱦᱚᱯᱚᱱ ᱵᱮᱱᱟᱣ ᱠᱟᱫᱮ ᱛᱚ ᱢᱤᱫ ᱫᱷᱟᱣ ᱠᱚᱵᱟ ᱤᱫᱤᱭᱤᱭᱟ ᱚᱱᱟ ᱫᱚ ᱵᱤᱫ ᱤᱫᱤᱭᱟᱜ᱾
ᱟᱪᱪᱷᱟ ᱠᱷᱮᱛ ᱫᱚ ᱛᱟᱦᱚᱞᱮ ᱯᱮ ᱥᱤ ᱜᱮᱭᱟ ᱥᱮ ᱵᱟᱝ ᱜᱚᱢᱠᱮ?
ᱦᱮᱸ ᱥᱤ ᱠᱟᱛᱮᱜ ᱜᱮ ᱥᱤ ᱜᱩᱸᱰᱟᱹ ᱯᱚᱨᱮ ᱜᱮ ᱚᱱᱟ ᱫᱚ ᱟᱨᱚ ᱢᱟᱯ ᱢᱟᱯ ᱛᱮ ᱦᱩᱸ᱾ ᱟᱫᱚ ᱚᱱᱟ ᱫᱚ ᱮᱨ ᱞᱮᱠᱟᱜᱮ ᱯᱟᱲᱟᱜ ᱠᱟᱱᱟ ᱛᱚ ᱦᱮᱸ ᱨᱚᱦᱚᱭ ᱫᱚ ᱨᱚᱦᱚᱭ ᱫᱚ ᱚᱱᱟ ᱫᱚᱠᱚ ᱡᱟᱦᱟᱸ ᱫᱚ ᱚᱸ ᱡᱮᱢᱚᱱ ᱟᱵᱚ ᱦᱩᱲᱩ ᱵᱚᱱ ᱟᱯᱷᱚᱨᱫᱟ, ᱚᱱᱟ ᱦᱟᱨᱟᱜ ᱠᱟᱱᱟ ᱦᱟᱸᱜ ᱵᱮᱥ ᱴᱷᱤᱠ ᱚᱱᱟ ᱛᱚᱞᱟ ᱫᱚᱵᱚᱱ ᱛᱩᱫ ᱮᱫᱟ ᱛᱟᱨᱯᱚᱨᱮ ᱵᱚᱱ ᱮᱸᱻ ᱤᱭᱟ ᱫᱟᱥᱮ ᱨᱚᱦᱚᱭᱫᱟ ᱦᱮᱸ ᱟᱫᱚ ᱨᱚᱦᱚᱭᱟᱜ ᱠᱟᱛᱷᱟ ᱫᱚ ᱚᱱᱠᱟ ᱟᱨ ᱪᱮᱫ ᱛᱟᱦᱚᱞᱮ ᱡᱚᱱᱰᱨᱟ ᱠᱚᱦᱚᱸ ᱟᱯᱮᱥᱮᱱᱫ ᱫᱚ ᱪᱮᱫ ᱚᱱᱠᱟᱭ ᱟᱯ ᱥᱮ ᱪᱮᱫ ᱛᱚᱞᱟ ᱞᱮ
ᱟᱞᱮᱥᱮᱫ ᱫᱚ ᱡᱚᱱᱰᱨᱟ ᱠᱚᱫᱚ ᱱᱟᱦᱟᱸᱜ ᱠᱚ ᱠᱚ ᱨᱚᱦᱚᱭ ᱜᱮᱭᱟ ᱢᱟᱱᱮ ᱚᱱᱟ ᱵᱟᱵᱮᱨ ᱛᱮ ᱥᱚᱝ ᱠᱟ ᱠᱟᱛᱮᱫ ᱱᱟᱦᱟᱜ ᱯᱷᱟᱸᱠᱟ ᱯᱷᱟ
ᱟᱪᱪᱷᱟ ᱟᱪᱪᱷᱟ ᱦᱮᱸ ᱦᱮᱸ ᱚᱱᱮ ᱫᱟᱨᱮ ᱠᱚ ᱨᱚᱦᱚᱭᱟ ᱥᱮᱪᱮᱫ?
ᱵᱟᱝ ᱵᱟᱝ ᱫᱟᱨᱮ ᱫᱚ ᱵᱟᱝ ᱤᱛᱟᱹ ᱜᱮᱠᱚ ᱨᱚᱦᱚᱭᱟ, ᱟᱫᱚ ᱥᱤ ᱞᱟᱹᱦᱩᱫ ᱠᱟᱛᱮᱫ ᱱᱟᱦᱟᱸᱜ ᱠᱷᱮᱛ ᱫᱚ
ᱡᱷᱟᱣ ᱠᱟᱛᱮᱫ ᱦᱮᱸ? ᱥᱤ ᱞᱟᱹᱦᱩᱫ ᱠᱟᱛᱮᱜ ᱦᱳᱭ᱾
ᱟᱫᱚ ᱜᱚᱝᱠᱮ ᱛᱟᱦᱚᱞᱮ ᱟᱯᱮ ᱥᱮᱫ ᱫᱚ ᱱᱚᱣᱟ ᱡᱚᱸᱰᱨᱟ ᱫᱚ ᱵᱟᱨᱭᱟ ᱠᱟᱛᱮᱜ ᱜᱮ ᱡᱚᱜ ᱟ ᱥᱮ ᱛᱤᱱᱟᱹᱜ ᱰᱷᱮᱨ?
ᱡᱚᱱᱰᱚᱨᱟ ᱫᱚ ᱵᱟᱨᱭᱟ ᱯᱮᱭᱟ ᱦᱟᱹᱵᱤᱡ ᱜᱚᱢᱠᱮ ᱧᱮᱞᱚᱜᱼᱟ ᱛᱚ᱾ ᱠᱟᱠ ᱡᱮᱢᱚᱱ ᱵᱷᱟᱜᱮ ᱧᱚᱜ ᱫᱟᱨᱮ ᱫᱷᱟᱨᱟ ᱠᱚᱜ ᱞᱮᱠᱷᱟᱱ ᱚᱱᱟ ᱫᱚ ᱯᱮᱭᱟ ᱦᱚᱸ ᱛᱟᱦᱮᱸᱱᱟ᱾ ᱟᱠᱷᱟᱱ ᱵᱤᱥᱮᱥ ᱠᱚᱨᱮ ᱵᱟᱨᱭᱟ ᱫᱚ ᱛᱟᱦᱮᱸᱱ ᱜᱮᱭᱟ, ᱛᱚ ᱵᱤᱥᱮᱥ ᱠᱚᱨᱮ ᱫᱚ ᱦᱩᱸ᱾
ᱟᱨ ᱜᱚᱢᱠᱮ ᱚᱱᱠᱟᱱ ᱡᱚ ᱵᱤᱞᱤ ᱫᱟᱨᱮ ᱠᱚ ᱪᱮᱫ ᱠᱚ ᱢᱮᱱᱟᱜᱼᱟ ᱟᱯᱮ ᱥᱮ? ᱥᱮ ᱩᱞ, ᱠᱟᱱᱴᱷᱟᱲ, ᱠᱷᱤᱡᱩᱨ ᱱᱚᱣᱟ ᱠᱚ?
ᱛᱚ ᱦᱳᱭ ᱚᱱᱟ ᱠᱚᱜᱮ ᱚᱱᱟ ᱡᱷᱚᱛᱚ ᱜᱮ ᱢᱮᱱᱟᱜᱼᱟ, ᱚᱵᱚᱥᱳᱭ ᱠᱷᱤᱡᱩᱨ ᱠᱚᱦᱚᱸ ᱪᱮᱫ ᱵᱟᱨᱭᱟ ᱢᱮᱱᱟᱜᱼᱟ᱾ ᱫᱚᱢᱮ ᱥᱟᱸᱜᱮ ᱫᱚ ᱵᱟᱝ ᱩᱞ, ᱩᱞ ᱢᱮᱱᱟᱜ ᱠᱟᱫᱟ ᱦᱮᱸᱥᱮ ᱠᱟᱱᱴᱷᱟᱲ ᱦᱚᱸ ᱫᱟᱨᱮ ᱢᱮᱱᱟᱜᱼᱟ᱾ ᱛᱟᱯᱚᱨᱮ ᱡᱮᱢᱚᱱ ᱠᱩᱫᱽ ᱡᱮᱢᱚᱱ ᱠᱩᱫᱽ ᱡᱚ ᱚᱱᱟ ᱠᱚ ᱦᱩᱭᱩᱜᱼᱟ, ᱠᱩᱫᱽ ᱵᱤᱞᱤ ᱠᱚ ᱛᱚ ᱚᱱᱠᱟ ᱦᱟᱸᱜ ᱡᱟᱠ ᱡᱟᱦᱟᱸ ᱴᱷᱮᱱ ᱡᱟᱦᱟᱸ ᱴᱷᱮᱱ ᱡᱟᱦᱟᱸᱭᱟᱜ ᱫᱟᱨᱮ ᱢᱮᱱᱟᱜᱼᱟ ᱦᱮᱸᱥᱮ ᱱᱚᱣᱟ ᱠᱚ ᱢᱮᱱᱟᱜ ᱜᱮᱭᱟ ᱱᱚᱣᱟ ᱠᱚ ᱦᱮᱸ᱾ ᱟᱯᱮ ᱥᱮᱱ ᱫᱚ ᱪᱮᱫ ᱠᱚ ᱜᱚᱢᱠᱮ?
ᱟᱪᱪᱷᱟ ᱜᱚᱢᱠᱮ ᱦᱳᱭ ᱟᱹᱰᱤ ᱱᱟᱯᱟᱭ ᱟᱞᱮ ᱥᱮᱫ ᱦᱚᱸ ᱢᱮᱱᱟᱜᱼᱟ ᱮᱠᱟᱞ ᱛᱮ ᱟᱞᱮ ᱥᱮᱫ ᱛᱚ ᱵᱟᱹᱲᱛᱤ ᱩᱞ ᱵᱟᱜᱟᱱ ᱜᱮ ᱢᱮᱱᱟᱜᱼᱟ ᱱᱟᱦᱟᱸᱜ,
ᱵᱟᱜᱟᱱᱤ ᱠᱟᱫᱟ ᱯᱮ?
ᱟᱫᱚ ᱦᱮᱸ ᱟᱫᱚ ᱱᱚᱜᱼᱱᱚᱣᱟ ᱩᱞ ᱵᱟᱜᱟᱱ ᱨᱮᱜᱮ ᱱᱟᱦᱟᱸᱜ ᱟᱹᱰᱤ ᱫᱤᱱ ᱫᱷᱚᱨᱮ ᱠᱟᱹᱢᱤ ᱦᱩᱭᱩᱜᱭ ᱠᱟᱱᱟ ᱱᱮᱛᱟᱨ ᱢᱟ ᱜᱚᱴᱟ ᱵᱚᱪᱷᱚᱨ ᱩᱞ ᱵᱟᱜᱟᱱ ᱨᱮᱦᱚᱸ ᱦᱚᱲ ᱠᱚ ᱠᱟᱹᱢᱤ ᱫᱟ᱾ ᱥᱟᱦᱟᱨ ᱠᱚᱠᱚ ᱞᱟᱜᱟᱣᱫᱟ ᱟᱨ ᱩᱞ ᱠᱚ ᱜᱚᱫ ᱱᱤᱛᱚᱜ ᱫᱚ ᱪᱟᱞᱟᱜ ᱠᱟᱱᱟ ᱟᱹᱣᱨᱤ ᱪᱟᱵᱟᱜᱼᱟ᱾ ᱟᱫᱚ ᱦᱩᱲᱳ ᱠᱚᱦᱚᱸ ᱠᱚ ᱨᱚᱦᱚᱭ ᱜᱮᱭᱟ ᱚᱱᱟ ᱥᱟᱶᱛᱮ ᱟᱞᱩ, ᱵᱷᱮᱱᱰᱤ, ᱯᱚᱴᱚᱞ᱾ ᱵᱮᱸᱜᱟᱲ ᱢᱟᱹᱨᱤᱪ ᱱᱚᱝᱠᱟ ᱱᱟᱜ ᱦᱚ ᱠᱚ ᱨᱚᱦᱚᱭ ᱜᱮᱭᱟ᱾
ᱦᱮᱸ ᱱᱚᱣᱟ ᱠᱚᱫᱚ ᱟᱵᱚᱣᱟᱜ ᱞᱟᱹᱠᱛᱤ ᱠᱟᱱ ᱜᱮᱭᱟ ᱥᱮ᱾ ᱡᱮᱢᱚᱱ ᱟᱵᱚ ᱚᱲᱟᱜ ᱨᱮᱦᱚᱸ ᱡᱚᱢ ᱥᱮᱱᱚᱜᱼᱟ ᱥᱮ ᱛᱚ ᱦᱮᱸ᱾ ᱟᱨ
ᱟᱨ ᱜᱚᱝᱠᱮ ᱛᱟᱦᱟᱞᱮ ᱚᱱᱟ ᱯᱟᱴ ᱯᱟᱴ ᱠᱚᱫᱚ ᱯᱮ ᱪᱟᱥ ᱟᱥᱮ ᱵᱟᱝ ᱟᱯᱮ ᱥᱮᱫ?
ᱟᱞᱮ ᱥᱮᱱ ᱫᱚ ᱯᱟᱴ ᱫᱚ ᱠᱷᱩᱵ ᱮᱠᱴᱟ ᱫᱚ ᱵᱟᱝᱠᱚ ᱪᱟᱥᱟ᱾ ᱚᱱᱮ ᱡᱚᱱᱨᱟ ᱥᱟᱞᱟᱜ ᱜᱮᱠᱚ ᱮᱨ ᱵᱟᱲᱟᱭᱮᱫ ᱛᱟᱦᱮᱱᱟ ᱡᱟᱦᱟᱸ ᱫᱚ ᱡᱟᱲᱤ ᱛᱚ ᱟᱵᱚᱣᱟᱜ ᱫᱚ ᱡᱟᱲᱤ ᱦᱮᱸ ᱚᱱᱟ ᱫᱚ ᱚᱱᱟ ᱡᱚᱱᱰᱨᱟ ᱵᱟᱲᱜᱮ ᱨᱮᱜᱮ ᱠᱟᱹᱴᱤᱡ ᱠᱚ ᱢᱮᱥᱟ ᱠᱟᱜ ᱜᱮ ᱫᱷᱟᱨᱮ ᱫᱷᱟᱨᱮ ᱛᱮ᱾ ᱮᱨ ᱵᱟᱲᱟ ᱠᱟᱜ-ᱟ, ᱚᱱᱠᱟ᱾ ᱵᱷᱟᱵᱛᱮ ᱦᱩᱭᱩᱜᱼᱟ, ᱚᱱᱠᱟ ᱪᱟᱥ ᱫᱚ ᱵᱟᱝ ᱧᱮᱞ ᱦᱩᱭ ᱠᱟᱱᱟ ᱡᱮ ᱟᱞᱟᱫᱟ ᱵᱷᱟᱵᱽ ᱛᱮ᱾
ᱦᱩᱸ᱾
ᱟᱞᱮ ᱥᱮᱫ ᱫᱚ ᱡᱚᱱᱰᱨᱟ ᱠᱚᱫᱚ ᱠᱚ ᱪᱟᱥ ᱜᱮᱭᱟ ᱦᱟᱸᱜ ᱟᱫᱚ ᱤᱭᱟᱹ ᱯᱟᱴ ᱠᱚᱫᱚ ᱟᱫᱚ ᱚᱱᱟ ᱫᱚ ᱯᱟᱴ ᱢᱟ ᱦᱚᱲ ᱠᱷᱚᱱ ᱢᱟᱨᱟᱝ ᱢᱟᱨᱟᱝ ᱫᱟᱨᱮᱜᱼᱟ ᱱᱟᱦᱟᱜ ᱟᱫᱚ ᱚᱱᱟ ᱜᱮᱛ ᱠᱟᱛᱮᱫ ᱱᱟᱦᱟᱜ ᱫᱟᱜ ᱨᱮᱠᱚ ᱡᱚᱵᱮ ᱠᱟᱜᱼᱟ, ᱠᱤᱪᱷᱩ ᱫᱤᱱ᱾
ᱡᱚᱵᱮ ᱠᱟᱛᱮᱜ ᱚᱱᱟ ᱫᱚᱠᱚ ᱚᱪᱚᱜᱟ ᱚᱱᱟ ᱵᱟᱯᱞᱟᱜ ᱫᱚ ᱦᱮᱸ᱾ ᱚᱱᱟ ᱨᱮᱭᱟᱜ ᱡᱟᱦᱟᱸ ᱚᱱᱟ ᱫᱚ ᱟᱹᱠᱷᱨᱤᱧ ᱟᱠᱚ ᱚᱡᱚᱱ ᱠᱟᱛᱮ ᱥᱮ?
ᱦᱮᱸ, ᱚᱱᱟ ᱫᱚ ᱛᱟᱥᱮ ᱨᱚᱦᱚᱲ ᱠᱟᱛᱮ ᱛᱮᱫ ᱛᱟᱥᱮ ᱨᱚᱦᱚᱲ ᱠᱟᱛᱮᱫ ᱟᱫᱚ ᱳᱡᱚᱱ ᱠᱟᱛᱮᱫ ᱠᱚ ᱟᱹᱠᱷᱨᱤᱧᱟ ᱚᱱᱟ ᱫᱚ᱾
ᱚ ᱚᱱᱟ ᱛᱮᱜᱮ ᱚᱱᱟ ᱵᱟᱡᱟᱨ ᱚᱱᱛᱮ ᱟᱯᱮ ᱥᱮᱱ ᱫᱚ ᱪᱟᱹᱞᱩ ᱢᱮᱱᱟᱜᱼᱟ ᱵᱷᱟᱜᱤ ᱜᱮ ᱵᱟᱝ?
ᱦᱮᱸ, ᱟᱫᱚ ᱤᱱᱟᱹ ᱯᱚᱨᱮ ᱫᱚ ᱚᱱᱟ ᱫᱚ ᱱᱟᱜ ᱚᱱᱟ ᱯᱷᱮᱠᱴᱨᱤ ᱠᱚᱨᱮ ᱠᱚ ᱤᱫᱤᱭᱟ, ᱟᱫᱚ ᱵᱟᱵᱮᱨ ᱠᱚ ᱵᱚᱥᱛᱟ ᱠᱚᱠᱚ ᱵᱮᱱᱟᱣᱟ ᱯᱟᱴᱷ ᱨᱮᱱᱟᱜ᱾
ᱦᱮᱸ, ᱚᱱᱟ ᱨᱮᱭᱟᱜ ᱡᱚᱛᱚ ᱚᱱᱩᱡᱟᱭᱤ ᱛᱩᱞᱤ ᱠᱚ ᱵᱚᱥᱛᱟ ᱠᱚ ᱛᱷᱩᱞᱤ ᱠᱚ ᱱᱟᱱᱟ ᱨᱚᱠᱚᱢ ᱡᱤᱱᱤᱥ ᱵᱮᱱᱟᱜ ᱠᱟᱱᱟ᱾
ᱦᱩᱸ᱾
ᱡᱮᱢᱚᱱ ᱥᱚᱛᱩᱨᱤ ᱵᱚᱨᱟ ᱠᱚ ᱡᱮᱢᱚᱱ ᱦᱮ ᱥᱮ᱾ ᱥᱚᱛᱛᱤᱨᱤ ᱚᱱᱟ ᱠᱷᱚᱱ ᱜᱮ ᱦᱩᱭᱩᱜᱼᱟ, ᱚᱱᱟ ᱡᱟᱹᱨᱤ ᱠᱚ ᱫᱚ ᱵᱟᱝ?
ᱦᱮᱸ ᱦᱮᱸ ᱡᱟᱹᱲᱤ ᱠᱷᱚᱱ ᱫᱚ ᱚᱱᱮ ᱡᱟᱦᱟᱸ ᱡᱟᱦᱟᱸ ᱱᱟᱜ ᱡᱟᱹᱲᱤ ᱫᱚᱠᱚ ᱴᱷᱮᱠᱟᱣᱟ ᱱᱟᱦᱟᱜ ᱥᱮᱸᱜᱮᱞ᱾
ᱦᱮᱸ ᱚᱱᱟ ᱫᱚ ᱚᱱᱟ ᱫᱚ ᱥᱟᱦᱟᱱᱟ ᱠᱚ ᱚᱱᱟ ᱫᱚ ᱪᱚᱯᱥᱟ ᱠᱚᱜ ᱫᱚ᱾
ᱦᱮᱸ ᱟᱨ ᱚᱱᱟ ᱯᱟᱴ ᱛᱮᱫ ᱫᱚ ᱱᱟᱦᱟᱜ ᱠᱚ ᱟᱹᱠᱷᱨᱤᱧᱟ᱾
ᱠᱟᱫᱮᱡ ᱛᱮ ᱦᱮᱸ᱾
ᱞᱟᱦᱟᱛᱮ ᱦᱟᱲᱟᱢ ᱵᱤᱫᱟᱹᱞ ᱠᱚᱨᱮ ᱫᱚ ᱚᱱᱟ ᱰᱷᱮᱨᱟ ᱛᱮ ᱱᱟᱦᱟᱜ ᱯᱟᱴ ᱠᱚᱫᱚ ᱠᱚ ᱚᱱᱟ ᱵᱟᱵᱮᱨ ᱠᱚ ᱩᱧᱮᱫ ᱛᱟᱦᱮᱸᱜᱼᱟ᱾
ᱦᱩᱸ᱾
ᱟᱨ ᱱᱮᱛᱟᱨ ᱢᱟ ᱰᱷᱮᱨᱟ ᱦᱚᱸ ᱵᱟᱭ ᱧᱮᱞ ᱛᱤᱭᱳᱜᱚᱜ ᱠᱟᱱᱟ, ᱦᱟᱲᱟᱢ ᱠᱚᱦᱚᱸ ᱠᱚ ᱟᱫ ᱪᱟᱵᱟᱜ ᱠᱟᱱᱟ ᱦᱟᱸᱜ ᱵᱟᱹᱭ ᱵᱟᱹᱭᱛᱮ᱾
ᱦᱮᱸ ᱦᱮᱸ ᱦᱮᱸ᱾
ᱟᱫᱚ ᱚᱱᱠᱟᱜᱮ ᱟᱭᱢᱟ ᱞᱮᱠᱟᱱ ᱡᱤᱱᱤᱥ ᱜᱮ ᱟᱫᱚᱜ ᱪᱟᱵᱟᱜ ᱠᱟᱱᱟ᱾ ᱞᱟᱦᱟᱛᱮ ᱡᱟᱦᱟᱸᱞᱮᱠᱟ ᱛᱟᱦᱮᱸ ᱠᱟᱱᱟ ᱰᱷᱤᱮᱝᱠᱤ ᱛᱟᱦᱮᱸ ᱠᱟᱱᱟ ᱚᱱᱟ ᱠᱚ ᱱᱮᱛᱟᱨ ᱵᱟᱹᱱᱩᱜ
ᱰᱷᱤᱝᱠᱤ ᱠᱚ ᱟᱵᱚᱣᱟᱜ ᱛᱟᱦᱮᱸ ᱞᱮᱱᱟ ᱫᱚ ᱚᱱᱟ ᱛᱮᱜᱮ ᱵᱚᱱ ᱦᱩᱲᱩ ᱵᱩᱱ ᱪᱟᱣᱞᱮ ᱮᱫ ᱛᱟᱦᱮᱸᱱᱟ ᱦᱮᱸᱥᱮ ᱵᱟ?
ᱦᱮᱸ ᱦᱮᱸ ᱛᱟᱦᱚᱞᱮ ᱜᱚᱝᱠᱮ ᱱᱚᱣᱟ ᱰᱷᱤᱝᱠᱤ ᱟᱯᱮ ᱥᱮᱫ ᱧᱮᱞ ᱛᱤᱭᱳᱚᱜ ᱠᱟᱱᱟ ᱥᱮ ᱵᱟᱝ?
ᱦᱮᱸ ᱢᱮᱱᱟᱜᱼᱟ ᱠᱤᱱᱛᱩ ᱚᱱᱟ ᱫᱚ ᱵᱮᱵᱚᱦᱟᱨ ᱫᱚ ᱩᱱᱟᱹᱜ ᱚᱠᱛᱚ ᱫᱚ ᱵᱟᱹᱱᱩᱜᱼᱟ᱾ ᱱᱤᱛᱚᱜ ᱫᱚ ᱚᱱᱟ ᱡᱟᱦᱟᱸᱭ ᱡᱟᱦᱟᱸᱭ ᱚᱲᱟᱜ ᱢᱮᱱᱟᱜᱼᱟ ᱩᱝᱠᱩ ᱢᱤᱫ ᱵᱟᱨ ᱦᱚᱸᱠᱚ ᱤᱭᱟᱹᱭᱮᱜᱼᱟ ᱡᱟᱜᱮ ᱵᱮᱵᱚᱦᱟᱨ,
ᱟᱪᱪᱷᱟ᱾ ᱟᱞᱮᱥᱮᱫ ᱦᱚᱸ ᱞᱟᱹᱭ ᱜᱟᱱᱚᱜᱼᱟ ᱱᱮᱛᱟᱨ ᱫᱚ ᱰᱷᱤᱝᱠᱤ ᱠᱚᱫᱚ ᱟᱫ ᱪᱟᱵᱟᱭᱱᱟ ᱱᱟᱦᱟᱸᱜ᱾
ᱟᱫᱚ ᱴᱷᱮᱱ ᱠᱷᱚᱱ ᱦᱩᱲᱩ ᱨᱟᱹᱯᱩᱫ ᱢᱮᱥᱤᱱ ᱠᱚᱦᱚᱸ ᱟᱹᱰᱤ ᱟᱹᱰᱤ ᱟᱫᱷᱩᱱᱤᱠ ᱟᱫᱷᱩᱱᱤᱠ ᱚᱰᱚᱜ ᱠᱟᱱᱛᱮ ᱱᱤᱛᱚᱜ ᱫᱚ ᱦᱩᱲᱩ ᱠᱚ ᱟᱨ ᱨᱟᱹᱯᱩᱫ ᱮᱫᱟ ᱦᱟᱱᱮ ᱚᱲᱟᱜ ᱢᱮᱥᱤᱱ ᱠᱚ ᱟᱹᱜᱩᱭ ᱮᱫᱟ ᱟᱛᱩ ᱨᱮ ᱟᱨᱠᱚ ᱨᱟᱹᱯᱩᱫ ᱫᱟ᱾
ᱦᱩᱸ᱾
ᱚᱱᱠᱟ ᱠᱟᱛᱮ ᱦᱩᱲᱩ ᱠᱚ ᱪᱟᱣᱞᱮ ᱫᱟ ᱮᱱᱠᱷᱟᱱ ᱫᱚ ᱚᱱᱟ ᱚᱱᱟ ᱫᱚ ᱴᱟᱭᱤᱢ ᱦᱚᱸ ᱞᱟᱜᱟᱜ ᱚᱱᱟ ᱫᱚ ᱟᱵᱚᱣᱟᱜ ᱴᱟᱭᱤᱢ ᱦᱚᱸ ᱞᱟᱜᱟᱜ ᱠᱟᱱᱟ ᱛᱚᱵᱮ ᱠᱚᱥᱴᱚ ᱦᱚᱸ ᱠᱟᱹᱴᱤᱡ᱾ ᱩᱸ ᱢᱮᱥᱤᱱ ᱠᱚ ᱦᱩᱭᱩᱜ ᱠᱟᱱ ᱛᱮ ᱛᱚ ᱢᱮᱥᱤᱱ ᱠᱚᱛᱮ ᱜᱮᱠᱚ ᱵᱚᱱ ᱠᱚᱨᱟᱣᱮᱫᱼᱟ ᱦᱮᱸᱥᱮ᱾
ᱦᱮᱸ ᱟᱞᱮ ᱥᱮᱫ ᱦᱚᱸ ᱚᱱᱠᱟ ᱜᱮ ᱢᱮᱥᱤᱱ ᱠᱚᱛᱮ ᱜᱮᱠᱚ ᱠᱟᱹᱢᱤ ᱵᱟᱲᱟᱭᱫᱟ ᱟᱫᱚ ᱚᱱᱟ ᱰᱷᱤᱝ ᱠᱤ ᱫᱚ ᱱᱮᱛᱟᱨ ᱫᱚ ᱡᱟᱦᱟᱸ ᱵᱟᱹᱭ ᱵᱟᱹᱭᱛᱮ ᱟᱫ ᱪᱟᱞᱟᱜ ᱠᱟᱱᱟ ᱦᱩᱲᱩ ᱦᱚᱸ ᱱᱟᱦᱟᱸᱜ ᱦᱮᱸ ᱦᱩᱲᱩ ᱦᱚᱸ ᱱᱟᱦᱟᱸᱜ ᱱᱮᱛᱟᱨ ᱢᱟ ᱜᱟᱹᱰᱤ ᱠᱚᱛᱮ ᱠᱚ ᱜᱮᱜᱮᱫ ᱠᱟᱱ᱾
ᱜᱮᱫ ᱫᱟᱠᱚ ᱦᱟᱸᱜ ᱦᱩᱲᱩ ᱦᱚᱸᱵᱚᱱ ᱨᱚᱦᱚᱭᱟ ᱢᱮᱥᱤᱱ ᱛᱮᱦᱟᱸᱜ ᱟᱵᱤᱱ ᱦᱟᱯᱮᱱ ᱫᱤᱱ ᱯᱚᱨᱮᱨ ᱫᱤᱱ ᱦᱟᱸᱜ ᱦᱮᱸᱥᱮ᱾
ᱟᱫᱚ ᱡᱟᱦᱟᱸᱭ ᱠᱚᱨᱮᱱ ᱦᱟᱸᱜ ᱰᱟᱝᱨᱟ ᱠᱚ ᱢᱮᱨᱚᱢ ᱜᱟᱹᱭ ᱠᱚ ᱢᱮᱱᱟᱜ ᱠᱚ ᱛᱟᱠᱚᱣᱟ ᱱᱩᱠᱩ ᱫᱚ ᱱᱟᱦᱟᱸᱜ ᱛᱤ ᱛᱮᱜᱮ ᱜᱮᱫ ᱦᱚᱪᱚᱭ ᱫᱟ ᱱᱚᱣᱟ ᱦᱩᱲᱳ ᱠᱚᱫᱚ ᱵᱩᱥᱩᱵ ᱱᱟᱦᱟᱸᱜ ᱞᱟᱜᱟᱣ ᱠᱚᱣᱟ ᱛᱚ᱾
ᱦᱮᱸ ᱛᱚ ᱵᱟᱠᱷᱟᱡ ᱩᱝᱠᱩ ᱠᱚᱣᱟᱜ ᱡᱚᱢ ᱧᱩᱣᱟᱜ ᱡᱟᱦᱟᱸ ᱫᱚ ᱵᱩᱥᱩᱵ ᱫᱚᱦᱚ ᱞᱟᱜᱟᱜᱼᱟ ᱛᱚ, ᱚᱱᱟ ᱠᱚ ᱠᱚᱨᱟᱣ ᱰᱟᱝᱨᱤ ᱠᱚ ᱛᱟᱦᱮᱸᱞᱮᱠᱷᱟᱱ ᱫᱚ ᱚᱝᱠᱟᱜᱤ
ᱦᱩᱸ ᱟᱹᱰᱤ ᱱᱟᱯᱟᱭ ᱵᱩᱡᱷᱟᱹᱣ ᱱᱟ ᱜᱚᱢᱠᱮ ᱟᱵᱮᱱ ᱥᱟᱶ ᱨᱚᱯᱚᱲ ᱠᱟᱛᱮᱜ ᱟᱭᱢᱟ ᱟᱭᱢᱟ ᱞᱮᱠᱟᱱ ᱠᱟᱛᱷᱟ ᱠᱚ ᱥᱮᱬᱟ ᱦᱩᱭᱱᱟ ᱟᱫᱚ ᱜᱚᱢᱠᱮ ᱱᱮᱠᱟ ᱜᱮᱞᱟᱝ ᱨᱚᱯᱚᱲᱟ ᱦᱳᱭ᱾
ᱦᱳᱭ ᱦᱳᱭ ᱚᱠᱛᱚ ᱠᱚ ᱦᱩᱭᱮᱱ ᱛᱟᱞᱟᱝᱼᱟ ᱴᱷᱤᱠ ᱜᱮᱭᱟ ᱢᱟ᱾